ᱦᱮᱞᱳ,
ᱦᱮᱸ ᱟᱸᱡᱚᱢᱚᱜ ᱠᱟᱱᱟ?
ᱦᱳᱭ ᱦᱳᱭ ᱟᱸᱡᱚᱢᱚ,
ᱚ ᱪᱮᱫ ᱮᱢ ᱪᱤᱠᱟᱹᱭᱟ? ᱦᱮᱸ ᱟᱸᱡᱚᱢᱚᱜ ᱠᱟᱱᱟ᱾ ᱟᱪᱪᱷᱟ ᱱᱟᱯᱟᱭ ᱜᱮᱭᱟᱵᱤᱱ?
ᱦᱳᱭ, ᱟᱵᱤᱱ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱟᱯᱟᱛᱚᱛᱚ᱾
ᱚ ᱟᱨ ᱡᱚᱢ ᱵᱟᱲᱟ ᱦᱩᱭᱱᱟ?
ᱡᱚᱢ ᱵᱟᱲᱟ ᱫᱚ ᱟᱹᱣᱨᱤ ᱦᱩᱭᱩᱜ-ᱟ ᱦᱟᱸᱜ ᱢᱤᱫ ᱜᱷᱟᱹᱲᱤᱡ ᱯᱚᱨᱮ ᱡᱚᱢ ᱦᱩᱭᱩᱜ-ᱟ᱾
ᱟᱪᱪᱷᱟ ᱦᱳᱭ ᱦᱳᱭ ᱟᱢ
ᱟᱪᱪᱷᱟ ᱛᱮᱦᱮᱧ ᱫᱟᱜ ᱠᱮᱫᱟᱭ ᱥᱮ ᱵᱟᱝ ᱟᱯᱮ ᱥᱮᱫ?
ᱛᱮᱦᱮᱧ ᱫᱚ ᱵᱟᱭ ᱫᱟᱜ ᱠᱮᱫᱟ ᱦᱚᱞᱟ ᱵᱚᱨᱚᱝ ᱯᱩᱨᱟᱹ ᱥᱮᱛᱟᱜ ᱠᱷᱚᱱ ᱯᱩᱨᱟᱹ ᱟᱹᱭᱩᱵ᱾ ᱫᱷᱟᱵᱤᱡ ᱫᱟᱜ ᱠᱟᱫᱟᱭ᱾
ᱚ ᱵᱷᱟᱜᱤ ᱜᱮ ᱦᱚᱞᱟ ᱦᱚᱸ ᱫᱟᱜ ᱠᱮᱫ ᱜᱮᱭᱟ ᱟᱞᱮ ᱥᱮᱫ ᱦᱚᱸ᱾
ᱟᱪᱪᱷᱟ᱾
ᱟᱨ ᱟᱹᱭᱩᱵ ᱢᱟ ᱢᱤᱫ ᱧᱤᱫᱟᱹ ᱜᱮ ᱫᱟᱜ ᱠᱮᱫᱟᱭ᱾ ᱠᱟᱨᱮᱱᱴ ᱠᱚ ᱵᱟᱝ ᱛᱟᱦᱮᱸ ᱠᱟᱱᱟ᱾ ᱟᱯᱮ ᱥᱮᱫ ᱫᱟᱜ ᱞᱮᱠᱷᱟᱱ ᱠᱟᱨᱮᱱᱴ ᱠᱚ ᱫᱟᱹᱲ ᱜᱮᱭᱟᱭ?
ᱟᱞᱮ ᱟᱹᱛᱩ ᱥᱮᱫ ᱫᱚᱭ ᱫᱟᱹᱲ ᱜᱮᱭᱟ ᱟᱫᱚ ᱟᱞᱤᱧ ᱫᱚ ᱦᱚᱥᱴᱮᱞ ᱨᱮᱞᱤᱧ ᱛᱟᱦᱮᱱ ᱟ ᱛᱚ᱾ ᱟᱨ ᱵᱟᱡᱟᱨ ᱥᱮᱫ ᱫᱚ ᱠᱷᱩᱵ ᱮᱠᱴᱟ ᱫᱚ ᱵᱟᱭ ᱫᱟᱹᱲ ᱟ, ᱦᱮᱸ ᱦᱮᱸ ᱟᱛᱩ ᱥᱮᱫ ᱫᱚ ᱠᱟᱹᱴᱤᱡ ᱫᱟᱜ ᱞᱮᱠᱷᱟᱡ ᱜᱮ ᱫᱟᱹᱲ ᱜᱚᱜ ᱠᱟᱜᱟᱭ᱾
ᱚ ᱟᱞᱮ ᱥᱮᱫ ᱚᱱᱠᱟᱜᱮ ᱠᱟᱹᱴᱤᱡ ᱨᱤᱢᱤᱞ ᱦᱩᱰᱦᱩᱰᱟᱹ ᱞᱮᱠᱷᱟᱱ ᱟᱫᱚ ᱠᱟᱨᱮᱱ ᱫᱚ ᱟᱫᱚ ᱫᱟᱹᱲ ᱠᱮᱫᱟᱭ ᱢᱟᱱᱮ ᱛᱤ ᱨᱮ ᱪᱚᱝ ᱟᱫᱚ ᱦᱤᱡᱩᱜ-ᱟ᱾
ᱦᱩᱸ ᱦᱩᱸ ᱟᱞᱮ ᱥᱮᱫ ᱦᱚ ᱚᱱᱠᱟ ᱜᱮ᱾ ᱟᱨ ᱦᱩᱰᱦᱩᱰᱟᱹ ᱢᱟᱱᱮ ᱟᱫᱚ ᱯᱩᱨᱟᱹ ᱢᱤᱫ ᱫᱤᱱ ᱜᱟᱱ ᱴᱟᱱᱟ ᱵᱟᱝ ᱦᱩᱭᱩᱜ ᱚᱨᱫᱷᱥ ᱥᱚᱢᱚᱭ ᱫᱚ ᱚᱱᱠᱟ ᱜᱮ,
ᱦᱩᱸ ᱟᱨ ᱡᱩᱫᱤ ᱫᱚᱢᱮ ᱡᱷᱚᱲ ᱵᱤᱥᱴᱤᱭᱟ ᱛᱚᱠᱷᱚᱱ ᱛᱚ ᱞᱟᱹᱭ ᱵᱟᱝ ᱦᱩᱭᱩᱜ-ᱟ᱾
ᱦᱩᱸ ᱦᱩᱸ,
ᱟᱫᱚ ᱚᱠᱟ ᱠᱚᱨᱮᱫ ᱫᱟᱨᱮ ᱠᱚ ᱩᱞᱴᱟᱹᱣ ᱠᱚᱜ ᱜᱮᱭᱟ ᱛᱚ ᱟᱫᱚ ᱦᱚᱭᱛᱚ ᱚᱱᱟ ᱠᱚ ᱢᱟᱱᱮ ᱟᱜᱮ ᱠᱚ ᱥᱟᱯᱷᱟᱭᱟ ᱛᱟᱨᱯᱚᱨ ᱵᱟᱠᱷᱟᱱ ᱥᱚᱨᱚᱴ ᱥᱟᱨᱠᱤᱴ ᱦᱩᱭᱩᱜ ᱟᱛᱚ,
ᱦᱳᱭ, ᱟᱨ ᱫᱟᱨᱮ ᱫᱚ ᱩᱞᱴᱟᱹᱞ ᱠᱟᱱ ᱜᱮᱭᱟ ᱩᱱᱟᱹᱜ ᱡᱳᱨᱮ ᱦᱚᱭ ᱫᱟ,
ᱦᱩᱸ ᱦᱩᱸ᱾ ᱟᱨ ᱛᱟᱦᱚᱞᱮ ᱪᱟᱥ ᱠᱟᱹᱢᱤ ᱠᱚ ᱛᱤᱱᱟᱹᱜ ᱥᱟᱺᱜᱤᱧ ᱟᱯᱮᱥᱮᱫ ᱫᱚ?
ᱪᱟᱥ ᱫᱚᱞᱮ ᱮᱦᱚᱵ ᱠᱟᱫᱟᱞᱮᱭᱟ᱾
ᱚ ᱵᱷᱟᱜᱮ ᱜᱮᱭᱟ ᱟᱯᱮ ᱥᱮᱫ ᱫᱚ ᱮᱦᱚᱵ ᱠᱟᱫᱟ ᱯᱮ᱾ ᱨᱚᱦᱚᱭ ᱠᱚᱵᱤᱱ ᱫᱟᱲᱮᱭᱟᱜ ᱜᱮᱭᱟ,
ᱫᱟᱨᱮ ᱳᱭ ᱨᱚᱠᱚᱢ ᱫᱚ
ᱟᱪᱪᱷᱟ ᱵᱷᱟᱜᱮ ᱜᱮ ᱛᱤᱱᱟᱹᱜ ᱜᱟᱱ ᱵᱮᱱ ᱠᱟᱹᱢᱤ ᱵᱟᱲᱟ ᱠᱟᱜ-ᱟ᱾
ᱠᱟᱹᱢᱤ ᱫᱚ ᱵᱟᱲᱟᱭᱟ ᱞᱤᱧ ᱢᱟᱱᱮ ᱩᱱᱟᱹᱜᱼᱼ ᱰᱷᱮᱨ ᱫᱚᱦᱟᱜ ᱵᱟᱞᱤᱧ ᱵᱟᱲᱟᱭ ᱳᱭ ᱨᱚᱠᱚᱢ ᱞᱤᱧ ᱵᱟᱲᱟᱭ-ᱟ ᱞᱤᱧ᱾
ᱡᱟᱭᱦᱳᱠ ᱵᱟᱲᱟᱭ ᱜᱮᱭᱟᱵᱤᱱ ᱛᱚ ᱤᱱᱟᱹ ᱠᱷᱟᱱ ᱜᱮ ᱠᱟᱹᱢᱤ ᱫᱚ ᱛᱷᱚᱲᱟ ᱛᱷᱚᱲᱟ ᱫᱚ᱾ ᱥᱮᱬᱟ ᱫᱚᱨᱠᱟᱨ ᱜᱮ ᱡᱟᱦᱟᱱᱟᱜ ᱠᱟᱹᱢᱤ ᱜᱮ ᱦᱮᱸ ᱥᱮ ᱵᱟᱝ᱾
ᱟᱫᱚ ᱠᱟᱹᱴᱤᱡ ᱠᱷᱚᱡ ᱫᱚ ᱦᱳᱥᱴᱮᱞ ᱨᱮ ᱦᱮᱱᱟᱜ ᱞᱤᱧᱟ ᱛᱚ ᱟᱫᱚ ᱛᱮᱢᱚᱱ ᱢᱟᱱᱮ ᱪᱟᱥ ᱫᱤᱱ ᱫᱚ, ᱵᱟᱝ ᱧᱟᱢᱚᱜ-ᱟ ᱟᱫᱚ ᱚᱱᱟᱛᱮ ᱠᱷᱩᱵ ᱮᱠᱴᱟ ᱫᱚ ᱵᱚᱞᱮᱼᱼ
ᱠᱟᱹᱴᱤᱡ ᱠᱷᱚᱱᱟᱜ ᱜᱮ ᱦᱳᱥᱴᱤ ᱨᱮ ᱵᱟᱝ?
ᱦᱳᱭ ᱟᱵᱤᱱ ᱥᱤᱭᱩᱜ ᱠᱩᱵᱤᱱ ᱵᱟᱲᱟᱭᱟ ᱥᱮ ᱵᱟᱝ?
ᱦᱮᱸ ᱳᱭᱨᱚᱠᱚᱢ ᱟᱨᱠᱤ, ᱴᱩᱠ ᱴᱟᱠ ᱚᱱᱠᱟ ᱫᱚ ᱵᱟᱝ᱾
ᱚᱦᱚᱻ
ᱤᱧ ᱦᱚᱛᱚ ᱠᱟᱹᱴᱤᱡ ᱠᱷᱚᱡ ᱜᱮ ᱦᱳᱥᱴᱮ ᱨᱮ ᱵᱟᱭᱨᱮ ᱨᱮᱜᱮ᱾
ᱟᱪᱪᱷᱟ ᱦᱮᱸ ᱚᱲᱟᱜ ᱨᱮ ᱛᱟᱦᱮᱸ ᱞᱮᱱᱠᱷᱟᱱ ᱫᱚ ᱥᱮᱲᱟ ᱜᱮ ᱦᱳᱭ ᱠᱚᱜ-ᱟ ᱦᱮᱸ ᱥᱮ᱾
ᱦᱳᱭ ᱦᱳᱭ ᱟᱫᱚ ᱚᱱᱮ ᱦᱚᱭᱛᱚ ᱪᱷᱩᱴᱤᱢᱩᱴᱤ ᱠᱚᱨᱮᱜ ᱠᱚᱭᱮᱠ ᱫᱤᱱ ᱦᱤᱡᱩᱜ ᱦᱳᱭᱳᱜᱼᱟ᱾ ᱟᱨ ᱪᱷᱩᱴᱤ ᱠᱚ ᱪᱟᱵᱟ ᱞᱮᱱᱠᱷᱟᱱ ᱟᱨᱦᱚ ᱥᱮᱭ ᱜᱮ ᱚᱸᱰᱮ ᱦᱳᱥᱴᱮᱞ ᱜᱮ᱾ ᱟᱫᱚ ᱚᱲᱟᱜ ᱨᱮᱫᱚ ᱵᱮᱥᱤ ᱫᱤᱱ ᱫᱚ ᱵᱟᱝ ᱛᱟᱦᱮ ᱦᱳᱭᱳᱜ ᱛᱟᱦᱮᱸᱜ ᱛᱟᱦᱞᱮ ᱚᱠᱟᱨᱮᱢ ᱠᱟᱹᱢᱤᱭᱟ ᱚᱠᱟᱨᱮᱢ ᱥᱮᱬᱟᱭᱟ᱾
ᱦᱳᱭ᱾
ᱦᱮᱸᱜ-ᱮ ᱛᱟᱞᱦᱮ ᱪᱮᱫ ᱠᱚ ᱞᱟᱹᱭᱟ ᱦᱩᱰᱤᱧ ᱠᱷᱚᱱᱟᱜ ᱜᱮ ᱦᱳᱥᱴᱮᱞ ᱨᱤᱵᱤᱱ ᱛᱟᱦᱮᱱ ᱠᱟᱱᱟ᱾
ᱦᱳᱭ ᱦᱳᱭ᱾
ᱚ ᱛᱟᱦᱞᱮ ᱵᱚᱦᱟ ᱡᱚᱠᱷᱚᱱ ᱯᱟᱹᱭᱞᱟᱹ ᱪᱮᱫ ᱵᱮᱱ ᱞᱟᱹᱭᱫᱟ?
ᱟᱵᱤᱱ ᱦᱚᱸ ᱦᱩᱰᱤ ᱠᱷᱚᱡ ᱜᱮ?
ᱦᱮᱸ ᱦᱩᱸᱰᱤᱧ ᱠᱷᱚᱡ ᱢᱟᱱᱮ ᱴᱩ ᱠᱷᱚᱱᱟᱜ᱾
ᱚᱻ
ᱦᱮᱸᱻ
ᱟᱞᱤᱧ ᱫᱚ ᱯᱷᱟᱭᱤᱵᱽ ᱜᱟᱱ ᱥᱮᱜ ᱠᱷᱚᱱ᱾
ᱟᱪᱪᱷᱟ ᱟᱪᱪᱷᱟ ᱵᱷᱟᱹᱜᱮ ᱜᱮ᱾ ᱛᱟᱦᱚᱞᱮ ᱯᱟᱹᱭᱞᱟᱹ ᱡᱚᱠᱷᱚ ᱦᱳᱥᱴᱮᱞ ᱵᱤᱱ ᱪᱟᱞᱟᱣᱱᱟ ᱪᱮᱜᱠᱟ ᱢᱚᱱᱮ ᱠᱚ ᱵᱟᱝ ᱵᱟᱹᱲᱤᱡ ᱞᱮᱱᱟ ᱩᱱᱫᱚ᱾ ᱪᱮᱜᱠᱟ ᱛᱟᱦᱮᱸ ᱠᱟᱱᱟ ᱯᱟᱹᱭᱞᱟᱹ
ᱵᱟᱹᱲᱤᱡ ᱢᱟᱱᱮ ᱡᱮ ᱡᱚᱠᱷᱚᱡ ᱠᱚ ᱤᱫᱤ ᱦᱚᱴᱚ ᱠᱟᱜ ᱞᱤᱧᱟᱹ ᱛᱚᱠᱷᱚᱡ ᱫᱚᱼᱼ ᱴᱷᱤᱠ ᱜᱮᱭᱟᱞᱤᱧ ᱛᱟᱦᱮᱸ ᱠᱟᱱᱟ ᱟᱨ ᱡᱚᱠᱷᱚᱡ ᱤᱧ ᱜᱚᱜᱚ ᱟᱨᱠᱤ ᱪᱟᱞᱟᱣᱱᱟᱭᱼᱼ ᱟᱹᱰᱤ ᱡᱳᱨ ᱨᱟᱜ ᱥᱟᱱᱟ ᱠᱮᱫ ᱞᱤᱧᱟ ᱟᱨ ᱠᱤᱪᱷᱩ ᱫᱤᱱ ᱚᱱᱠᱟ ᱞᱤᱧ ᱛᱟᱦᱮᱸᱭᱮᱱᱟ ᱟᱫᱚ᱾ ᱪᱮᱜ ᱪᱚ ᱯᱚᱨᱮ ᱛᱮᱫᱚ᱾
ᱟᱫᱚ ᱜᱟᱛᱮ ᱠᱚ ᱥᱟᱛᱮᱜ ᱢᱮᱥᱟ ᱢᱮᱥᱟ ᱛᱟ ᱫᱚ ᱚᱱᱟ ᱫᱚ ᱦᱤᱲᱤᱧᱚᱜᱼᱟ ᱯᱟᱹᱭᱞᱟᱹ ᱯᱟᱹᱭᱞᱟᱹ ᱠᱟᱹᱴᱤᱡ ᱢᱟᱱᱮ ᱪᱮᱫ ᱞᱮᱠᱟ ᱪᱚᱝ ᱟᱹᱱᱟᱹᱲᱤᱧᱚᱜ ᱜᱮ ᱵᱩᱡᱷᱟᱹᱜᱼᱟ ᱥᱮ ᱵᱟᱝ᱾ ᱵᱟᱝ ᱩᱯᱨᱩᱢ ᱦᱚᱸᱛᱚ ᱵᱟᱝ ᱛᱟᱦᱮᱱᱟ ᱡᱷᱚᱛᱚ ᱦᱚᱲ ᱥᱟᱛᱮᱜ ᱫᱚ᱾
ᱦᱳᱭ ᱢᱟᱱᱮ ᱤᱭᱟᱹ ᱩᱱᱠᱩ ᱜᱟᱛᱮ ᱞᱟᱜᱟᱜ-ᱟ ᱥᱮ ᱴᱟᱴᱠᱟ ᱢᱤᱫ ᱫᱤᱱ ᱛᱮᱫᱚ ᱦᱟᱸᱜᱼᱼ ᱴᱷᱤᱠ ᱵᱟᱝ ᱵᱩᱡᱩᱜ-ᱟ ᱫᱤᱱ ᱫᱤᱱ ᱛᱮ ᱴᱷᱤᱠ ᱵᱩᱡᱩᱜ-ᱟ᱾
ᱦᱩᱸ ᱟᱹᱞᱤᱧ ᱦᱚᱸ ᱢᱟᱱᱮ ᱚᱱᱠᱟ ᱜᱮ ᱟᱫᱚ ᱦᱳᱥ ᱜᱟᱛᱮ ᱜᱟᱛᱮ ᱛᱮᱜᱮ ᱟᱫᱚ ᱚᱵᱵᱷᱟᱥ ᱦᱩᱭᱱᱟ, ᱠᱟᱹᱴᱤᱡ ᱠᱷᱚᱱᱟᱜ ᱟᱫᱚ ᱵᱟᱭᱨᱮ ᱨᱮᱜᱮ᱾
ᱦᱩᱸ ᱦᱩᱸ ᱾
ᱟᱫᱚ ᱚᱸᱰᱮ ᱡᱷᱚᱛᱚ ᱛᱚ ᱚᱱᱠᱟ ᱜᱮ ᱛᱟᱦᱮᱱᱟᱠᱚ ᱱᱤᱡᱮ ᱞᱮᱠᱟᱱ ᱜᱮ ᱰᱷᱮᱨ ᱜᱮ᱾ ᱛᱟᱦᱞᱮ ᱟᱫᱚ ᱚᱱᱠᱟ ᱫᱚ ᱢᱚᱱᱮ ᱠᱚᱫᱚ ᱟᱫᱚ ᱵᱟᱝ ᱵᱟᱹᱲᱤᱡ ᱠᱟᱱᱟ᱾
ᱦᱳᱭ ᱟᱹᱞᱤᱧ ᱦᱚᱸ ᱯᱟᱹᱭᱞᱟᱹ ᱯᱟᱹᱭᱞᱟᱹ ᱜᱮ ᱠᱟᱹᱴᱤᱡ ᱠᱷᱟᱨᱟᱯ ᱞᱤᱧ ᱵᱩᱡᱽᱫᱟ ᱟᱫᱚ᱾ ᱛᱟᱦᱮᱸ ᱦᱚᱣᱟᱭ ᱱᱟᱞᱤᱧ ᱟᱫᱚ ᱵᱚᱨᱚᱝ ᱚᱲᱟᱜ ᱜᱮ ᱵᱮᱥᱤ ᱵᱟᱝ ᱪᱟᱞᱟᱜ ᱵᱩᱡᱷᱟᱹᱣ᱾ ᱪᱟᱞᱟᱜ ᱫᱚ ᱵᱩᱡᱷᱟᱹᱣ ᱞᱤᱧᱟ ᱟᱫᱚ ᱩᱱᱟᱹᱜ ᱠᱷᱩᱵᱠ ᱮᱠᱴᱟ ᱫᱚ ᱵᱟᱝ᱾ ᱢᱟᱱᱮ ᱯᱟᱹᱭᱞᱟᱹ ᱫᱤᱱᱤᱧ ᱨᱟᱜ ᱵᱟᱲᱟᱭᱮᱫ ᱛᱟᱦᱮᱸᱫ᱾
ᱦᱚ ᱦᱚ ᱟᱨ ᱪᱮᱜ ᱠᱚ ᱞᱟᱹᱭᱟ ᱮᱭ? ᱪᱮᱜ ᱞᱮᱠᱟ ᱠᱚ ᱪᱟᱞᱟᱜ ᱛᱟᱦᱮᱸᱜ ᱧᱮᱞ ᱧᱮᱞ ᱟᱨᱠᱤ ᱥᱚᱯᱛᱟᱦᱚ ᱨᱮ ᱢᱤᱫ ᱫᱤᱱ ᱜᱮ᱾
ᱦᱮᱸ ᱨᱚᱵᱤ ᱵᱟᱨ ᱨᱮ ᱟᱫᱚ ᱯᱟᱲᱦᱟᱜ ᱠᱟᱱ ᱛᱟᱦᱮᱸᱜ ᱛᱚ ᱟᱫᱚ ᱯᱚᱛᱤ ᱥᱚᱯᱛᱟᱦᱚ ᱨᱮ ᱪᱟᱞᱟᱜ ᱫᱚ ᱵᱟᱠᱚ ᱫᱟᱲᱮᱜ ᱛᱟᱦᱮᱸᱜ ᱳᱭ ᱵᱟᱨ ᱯᱮ ᱥᱚᱯ᱾ ᱯᱷᱳᱨ ᱯᱷᱳᱨ ᱠᱚ ᱪᱟᱞᱟᱜ ᱠᱟᱱ ᱛᱟᱦᱮᱸᱜ᱾ ᱚᱲᱟᱜ ᱠᱚᱨᱮ ᱦᱚᱸ ᱠᱟᱹᱢᱤ ᱢᱮᱱᱟᱜ-ᱟ ᱥᱮ᱾
ᱦᱩᱸ ᱦᱩᱸ ᱵᱷᱟᱜᱮ ᱜᱮ᱾
ᱟᱹᱵᱤᱱ ᱴᱷᱮᱡ ᱫᱚ᱾
ᱚᱝᱠᱟ ᱜᱮ ᱥᱚᱯᱛᱟᱦᱚ ᱨᱮᱠᱚ ᱪᱟᱞᱟᱜ ᱠᱟᱱ ᱛᱟᱦᱮᱸᱜ ᱯᱟᱹᱭᱞᱟᱹ ᱯᱟᱹᱭᱞᱟᱹ ᱫᱚ ᱟᱫᱚ ᱡᱚᱠᱷᱚᱡ ᱠᱟᱹᱴᱤᱡ ᱞᱤᱧ ᱞᱟᱹᱴᱩᱭᱱᱟ ᱟᱫᱚ ᱩᱱᱫᱚ᱾ ᱵᱟᱹᱭ ᱵᱟᱹᱭ ᱛᱮ ᱠᱚᱢ ᱟᱫᱚ ᱡᱚᱠᱷᱚᱱ ᱨᱚᱵᱤᱵᱟᱨ ᱦᱤᱡᱩᱜ ᱛᱟᱦᱮᱱᱟ ᱩᱱᱫᱚ ᱟᱫᱚ ᱜᱮᱴ ᱥᱮᱫ ᱠᱭᱚᱜ ᱠᱟᱜ ᱦᱩᱭᱩᱜ ᱛᱟᱦᱮᱸᱱᱟ᱾ ᱟᱯᱮ ᱛᱤᱨ ᱨᱮᱠᱚ ᱦᱤᱡᱩᱜ ᱠᱟᱱᱟ ᱟᱨ ᱮᱴᱟᱜ ᱦᱚᱲ ᱨᱮᱱ ᱜᱟᱨᱡᱮᱱ ᱠᱚ ᱦᱤᱡᱩᱜᱼᱟ ᱟᱫᱚ ᱩᱱᱫᱚ ᱠᱟᱹᱴᱤᱡ ᱪᱤᱠᱠᱟ ᱪᱚᱝ ᱵᱩᱡᱷᱟᱹᱜᱼᱟ᱾
ᱦᱩᱸ, ᱦᱩᱸ, ᱦᱩᱸ, ᱦᱩᱸ, ᱦᱩᱸ᱾
ᱦᱩᱸ ᱾
ᱟᱞᱤᱧ ᱦᱚᱸ ᱚᱱᱠᱟᱜᱮ᱾ ᱟᱫᱚ ᱪᱤᱠᱟᱹᱜ-ᱟ? ᱯᱷᱳᱱ, ᱯᱷᱳᱱ, ᱯᱷᱳᱱ ᱵᱟᱲᱟᱭᱟ ᱞᱤᱧ ᱛᱚᱠᱷᱚᱱ ᱫᱚ᱾ ᱵᱟᱠᱚ ᱦᱤᱡᱩᱜ ᱠᱷᱟᱡ ᱫᱚ᱾
ᱟᱨ ᱤᱧ ᱡᱚᱠᱷᱚᱱᱤᱧ ᱯᱟᱲᱦᱟᱜ ᱛᱮ ᱩᱱᱫᱚ ᱯᱷᱳᱱ ᱠᱚᱫᱚ ᱵᱟᱝ ᱛᱟᱦᱮᱸ ᱠᱟᱱᱟ ᱩᱱᱫᱚ᱾
ᱵᱟᱝ ᱟᱫᱚ ᱢᱟᱱᱮ ᱤᱭᱟᱹ ᱜᱟᱨᱡᱮᱱ ᱡᱟᱦᱟᱸᱭ ᱜᱟᱨᱡᱮᱱ ᱠᱚᱭ ᱦᱤᱡᱩᱜᱼᱟ᱾ ᱩᱱᱠᱩᱣᱟᱜ ᱯᱷᱚᱱ ᱛᱮ᱾
ᱵᱟᱝ ᱜᱮ ᱟᱹᱞᱤᱧ ᱚᱲᱟᱜ ᱨᱮ ᱟᱨᱠᱤ ᱢᱟᱱᱮ᱾ ᱯᱷᱳᱱᱟᱢ ᱢᱟᱱᱮ ᱡᱟᱦᱟᱸᱭ ᱴᱷᱮᱱ ᱦᱚᱭᱛᱳ ᱯᱷᱳᱱ ᱤᱫᱤ ᱦᱚᱴᱚ ᱠᱟᱜᱼᱟ ᱠᱚ ᱛᱚᱵᱮᱱᱟ᱾
ᱦᱮᱸ ᱦᱮᱸ᱾
ᱛᱚᱵᱮ᱾
ᱚ
ᱟᱨ ᱞᱟᱦᱟ ᱛᱮᱫᱚ ᱦᱟᱱᱮ ᱤᱭᱟᱹ ᱯᱷᱳᱱ ᱦᱚᱸᱛᱚ, ᱦᱮᱸ
ᱟᱞᱮ ᱴᱷᱮᱡ, ᱛᱚᱠᱷᱚᱱ ᱫᱚ ᱟᱞᱮ ᱴᱷᱮᱡ ᱢᱮᱫᱴᱮᱱ ᱛᱟᱦᱮᱸ ᱠᱟᱱ ᱛᱟᱞᱮᱭᱟ᱾
ᱚ ᱚ ᱵᱷᱟᱜᱤ ᱜᱮᱭᱟ ᱢᱟ ᱢᱚᱸᱡᱽ ᱜᱮ ᱟᱨ᱾ ᱴᱮᱧ ᱩᱱ ᱡᱚᱠᱷᱚᱡ ᱩᱱ ᱡᱚᱠᱷᱚᱱ ᱫᱚ ᱚᱱᱮ ᱤᱭᱟᱹ ᱢᱳᱵᱟᱭᱤᱞ ᱧᱟᱢ ᱦᱩᱭ ᱞᱮᱱᱟ ᱪᱮᱫ ᱠᱚ ᱞᱟᱹᱭᱟ? ᱚᱱᱮ ᱛᱟᱨ ᱫᱤᱭᱮ ᱵᱟᱝ ᱛᱟᱦᱮᱱᱟ ᱢᱤᱫ ᱴᱟᱠᱟ ᱵᱟᱭᱟᱢ ᱟᱨᱮᱢ ᱠᱚᱞᱟ᱾
ᱦᱳᱭ ᱦᱳᱭ᱾
ᱦᱮᱸ ᱱᱮᱛᱟᱨ ᱫᱚ ᱚᱱᱟ ᱠᱚᱦᱚᱸ ᱠᱟ ᱪᱟᱵᱟᱭᱮᱱ ᱪᱚ ᱟᱫᱚ? ᱢᱟᱱᱮ ᱫᱤᱱ ᱫᱤᱱ᱾
ᱦᱩᱸ ᱦᱩᱸ ᱚᱱᱟ ᱫᱚ ᱟᱫᱚ ᱧᱮᱧᱟᱢ ᱛᱮᱫᱚ ᱵᱟᱝ ᱧᱮᱧᱟᱢᱚᱜ ᱠᱟᱱᱟ᱾
ᱦᱩᱸ ᱾
ᱟᱞᱤᱧ ᱫᱚ ᱟᱞ ᱴᱚᱯᱯ ᱨᱮ ᱛᱚᱯᱟᱯ ᱛᱮ ᱠᱚ ᱤᱛᱟᱹ ᱛᱟᱦᱮᱽ ᱫᱚ᱾
ᱦᱮᱸ ᱚᱱᱟ ᱛᱚ ᱯᱟᱯ ᱛᱟᱦᱮᱸ ᱠᱟᱱᱟ ᱟᱨ ᱚᱱᱟ ᱦᱚᱸ ᱛᱟᱦᱮᱸ ᱠᱟᱱᱟ ᱟᱨ ᱱᱤᱛᱚᱜ ᱛᱤᱱᱟᱹᱜ ᱜᱟᱱ ᱵᱚᱫᱚᱞ ᱪᱟᱵᱟᱭᱮᱱᱟ ᱾ ᱚᱱᱠᱟᱱᱟᱜ ᱵᱟᱵᱮᱱ ᱧᱮᱞ ᱠᱟᱫᱟ? ᱚ ᱛᱟᱯᱚᱨ ᱩᱱ ᱡᱚᱠᱷᱚᱱ ᱫᱚ ᱚᱱᱮ ᱠᱷᱤᱡᱟᱹᱲᱤ ᱦᱚᱸ ᱯᱟᱸᱪ ᱴᱟᱠᱟ ᱯᱮᱠᱮᱴ ᱦᱮᱞᱳ ᱦᱮᱸ ᱠᱷᱮᱡᱟᱹᱨᱤ ᱯᱮᱠᱮᱴ ᱠᱚ ᱱᱮᱛᱟᱨ ᱡᱮᱢᱚᱱ ᱫᱚᱥ ᱴᱟᱠᱟ ᱾ ᱠᱤᱱᱛᱩ ᱯᱟᱸᱪ ᱴᱟᱠᱟ ᱱᱟᱜ ᱜᱮ ᱚᱱᱟᱜᱮ ᱟᱹᱰᱤ ᱮᱸ ᱟᱹᱰᱤ ᱢᱟᱨᱟᱝ ᱯᱮᱠᱮᱴ ᱧᱟᱢᱚᱜ ᱛᱟᱦᱮ ᱞᱟᱦᱟ ᱛᱮ ᱫᱚ ᱾
ᱦᱳᱭ ᱦᱳᱭ ᱦᱳᱭ ᱟᱨ ᱱᱮᱛᱟᱨ ᱡᱚᱛᱚ ᱠᱤᱪᱷᱩ ᱜᱮ ᱪᱷᱳᱴᱟᱹ ᱪᱟᱞᱟᱜ ᱠᱟᱱᱟ ᱾
ᱦᱮᱸ ᱥᱟᱵᱚᱱ ᱦᱚᱸᱛᱚ ᱵᱟᱹᱴᱤ ᱥᱟᱵᱚᱱ ᱦᱚᱸ ᱯᱟᱸᱪ ᱴᱟᱠᱟ ᱱᱟᱜ ᱧᱟᱢᱚᱜ ᱛᱟᱦᱮᱸᱡᱼᱟ ᱾ ᱥᱟᱵ ᱚᱡᱚᱜ ᱥᱟᱵᱚᱱ ᱦᱚᱸ ᱢᱟᱨᱟᱝ ᱞᱟᱹᱴᱩ ᱞᱟᱹᱴᱩᱼᱟ ᱱᱮᱛᱟᱨ ᱫᱚ ᱫᱚᱥ ᱴᱟᱠᱟ ᱱᱟᱜ ᱜᱮ ᱦᱟᱱᱮ ᱯᱟᱸᱪ ᱴᱟᱠᱟ ᱞᱮᱠᱟ ᱟᱹᱰᱤ
ᱦᱳᱭ ᱦᱳᱭ, ᱯᱩᱨᱟᱹ ᱟᱹᱰᱤ ᱦᱚᱯᱚᱱ ᱾
ᱦᱩᱸ ᱟᱹᱰᱤ ᱦᱚᱯᱚᱱ ᱵᱟᱨ ᱫᱤᱱ ᱚᱡᱚᱜ ᱛᱮᱜᱮ ᱪᱟᱵᱟ ᱾
ᱦᱩᱸ
ᱛᱷᱟᱞᱮᱡ ᱡᱟᱦᱟᱸ ᱨᱮᱵᱮᱱ ᱛᱟᱦᱮᱱ ᱛᱟᱦᱮᱸ ᱚᱸᱰᱮ ᱫᱚ ᱢᱟᱱᱮ ᱠᱟᱨᱮᱱ ᱟᱞᱚ ᱛᱮᱯᱮ ᱯᱷᱟᱲᱟᱜ ᱛᱟᱦᱮᱸ ᱥᱮ ᱩᱱ ᱫᱚ ᱦᱮᱨᱟ ᱠᱤᱱ ᱛᱟᱦᱮᱸ ᱠᱟᱱᱟ?
ᱠᱟ ᱞᱟᱦᱟ ᱛᱮ ᱡᱟᱦᱟ ᱦᱳᱥᱴᱮᱞ ᱞᱤᱧ ᱯᱟᱲᱦᱟᱜ ᱛᱟᱦᱮᱜ ᱾
ᱦᱮᱸ,
ᱚ ᱚᱸᱰᱮ ᱠᱟᱨᱮᱱ ᱟᱞᱳ ᱛᱮᱜᱮ ᱾
ᱚ ᱟᱞᱮᱫᱚ ᱡᱮᱢᱚᱱ ᱠᱟᱨᱮᱱ ᱟᱞᱳ ᱫᱚ ᱵᱟᱝ ᱛᱟᱦᱮᱸ ᱠᱟᱱᱟ ᱩᱱ ᱫᱚ ᱦᱮᱨᱟ ᱠᱤᱱ ᱛᱟᱦᱮᱸᱫ ᱠᱟᱱᱟ᱾
ᱚ ᱦᱮᱨᱟ ᱠᱤᱱ?
ᱦᱮᱸ ᱦᱮᱨᱟ ᱠᱤᱱ ᱟᱞᱳ ᱛᱮᱞᱤᱧ ᱯᱟᱲᱦᱟᱣ ᱢᱟᱱᱮ ᱯᱩᱨᱟᱹ ᱯᱷᱳᱨ ᱦᱟᱹᱵᱤᱡ ᱞᱤᱧ ᱯᱟᱲᱦᱟᱣ ᱠᱟᱱᱟ ᱦᱮᱨᱟ ᱠᱤᱱ ᱟᱞᱚ ᱛᱮᱜᱮ᱾
ᱦᱳᱜ ᱦᱩᱸ ᱟᱫᱚ ᱚᱱᱟ ᱦᱮᱨᱟ ᱠᱤᱱ ᱫᱚᱠᱚ ᱮᱢᱚᱜ ᱠᱟᱱ ᱛᱮ?
ᱦᱮᱸ ᱚᱸᱰᱮ ᱮᱢᱚᱜ ᱠᱟᱱ ᱛᱟᱦᱮᱸᱫ ᱠᱚ ᱚᱱᱟ ᱫᱚ ᱛᱟᱦᱮᱱ ᱛᱟᱦᱮᱸᱜ ᱟᱫᱚ ᱾ ᱡᱮᱫᱤᱱ ᱨᱚᱭᱤᱵᱟᱨ ᱛᱟᱦᱮᱱᱟ ᱥᱮᱫᱤᱱ ᱫᱚ ᱚᱱᱟ ᱦᱮᱨᱟᱠᱤᱱ ᱞᱮ ᱡᱚᱫ ᱵᱟᱲᱟᱭᱟ ᱚᱱᱟ ᱡᱟᱦᱟᱸ ᱠᱟᱹᱪ ᱦᱮᱸᱫᱮ ᱠᱚᱜᱼᱟ ᱛᱚ ᱾
ᱦᱩᱸ ᱦᱩᱸ ᱦᱩᱸ,
ᱛᱟᱨᱯᱚᱨ ᱦᱚᱭᱛᱚ ᱛᱚᱠ ᱾ ᱠᱟᱜᱚᱥ ᱠᱚ ᱛᱟᱦᱮᱱᱟ ᱚᱱᱟ ᱠᱚᱞᱮ ᱩᱰᱚᱝᱼᱟ ᱟᱹᱨᱩᱵ ᱥᱟᱯᱷᱟᱭᱟᱞᱮ ᱟᱨ ᱚᱱᱟ ᱪᱷᱟᱱ ᱛᱟᱦᱮᱱᱟ ᱛᱚ ᱾ ᱟᱨ ᱫᱟᱜ ᱛᱚᱸᱵᱟ ᱞᱮᱠᱷᱟᱱ ᱪᱮᱜᱠᱟ ᱪᱷᱚᱞᱠᱟᱣ ᱛᱚᱠᱷᱚᱱ ᱠᱟᱹᱴᱤᱡ ᱜᱤᱫᱽᱨᱟᱹ ᱠᱷᱮᱞ ᱛᱚ ᱾
ᱦᱮᱸ ᱦᱮᱸ ᱦᱮᱸ,
ᱟᱹᱰᱤ ᱟᱹᱰᱤ ᱢᱚᱡᱽ ᱜᱮ ᱢᱟᱱᱮ ᱩᱱ ᱡᱚᱠᱷᱟᱜ ᱛᱟᱦᱮᱸᱡ ᱠᱟᱱᱟ ᱩᱱ ᱡᱚᱠᱷᱚᱱᱟᱜ ᱡᱟᱦᱟᱸ ᱞᱟᱭᱤᱯᱷᱴᱟᱜ ᱾
ᱦᱩᱸ ᱦᱩᱸ,
ᱦᱩᱸᱜᱼᱩᱸ ᱾
ᱟᱹᱰᱤ ᱟᱹᱰᱤ ᱢᱚᱸᱡᱽ ᱜᱮ ᱦᱚᱭ ᱫᱚ ᱦᱳᱭ ᱥᱮ ᱚᱱᱟ ᱦᱤᱸᱛᱚᱜ ᱟᱹᱰᱤ ᱩᱭᱦᱟᱹᱨ
ᱦᱩᱸ,
ᱟ ᱛᱳᱜ ᱛᱚᱠᱷᱚᱱᱟᱜ ᱡᱟᱦᱟᱸ ᱠᱷᱮᱞ ᱠᱚ ᱛᱟᱦᱮᱸ ᱠᱟᱱᱟ ᱱᱮᱛᱟᱨ ᱜᱤᱫᱽᱨᱟᱹ ᱫᱚ ᱞᱟᱹᱭ ᱜᱟᱱᱚᱜᱼᱟ ᱵᱟᱰᱟᱭ ᱜᱮ ᱵᱟᱠᱚ ᱵᱟᱰᱟᱭᱟ ᱾
ᱦᱮᱸ,
ᱱᱮᱛᱟᱨ ᱫᱚ ᱡᱷᱚᱛ
ᱟᱨ ᱦᱮᱨᱟᱠᱤᱱ ᱫᱚ ᱡᱚᱛᱚ ᱦᱚᱲᱟᱜ ᱮᱥᱴᱨᱟ ᱮᱥᱴᱨᱟ ᱛᱟᱦᱮᱸ ᱠᱟᱱᱟ?
ᱵᱟᱝ ᱚᱱᱟ ᱫᱚ ᱦᱳᱥᱴᱮᱞ ᱠᱷᱚᱱᱟᱜ ᱜᱮ ᱚᱲᱟᱜ ᱠᱷᱚᱱᱟᱜ ᱫᱚ ᱵᱟᱝ ᱾
ᱵᱟ ᱢᱟᱱᱮ ᱮᱥᱴᱨᱟ ᱮᱥᱴᱨᱟ ᱛᱟᱦᱮᱸᱠᱟᱱᱟ ᱡᱚᱛᱚ ᱦᱚᱲᱟᱜ?
ᱦᱮᱸ ᱚᱫᱚ ᱚᱱᱟᱨ ᱨᱩᱢ ᱮᱱᱟ᱾
ᱢᱟᱱᱮ ᱵᱟᱨᱭᱟ ᱨᱮᱵᱚᱱ ᱛᱮᱦᱮᱜ ᱠᱟᱱᱟ ᱢᱤᱫ ᱫᱷᱟᱨᱮ ᱫᱚ ᱦᱩᱭᱩᱜ ᱠᱟᱱᱟ ᱚᱣᱟᱱ ᱴᱩ ᱟᱨ ᱢᱤᱫ ᱫᱷᱟᱨᱮ ᱫᱚ ᱦᱩᱭᱩᱜ ᱠᱟᱱᱟ ᱛᱷᱤᱨᱤ ᱯᱷᱳᱨ ᱚᱱᱚ ᱚᱱᱠᱟ᱾
ᱟᱪᱪᱷᱟ, ᱟᱫᱚ ᱨᱩᱢ ᱨᱮ ᱛᱤᱱᱟᱹᱜ ᱛᱟᱦᱮᱱᱛᱮ,
ᱜᱤᱫᱽᱨᱟᱹ?
ᱤᱭᱟ. ᱚᱱᱟ ᱦᱮᱨᱟᱠᱤᱱ,
ᱚᱱᱰᱮ ᱛᱤᱱᱟᱹᱜ ᱮᱢ ᱴᱤ ᱛᱟᱦᱮᱱᱟ ᱯᱚᱱᱨᱚᱴᱤ ᱚᱱᱠᱟ᱾
ᱚᱸ,
ᱩᱱᱟᱹᱜ ᱫᱚ ᱦᱟᱸᱜ ᱵᱟᱹᱧ ᱫᱤᱥᱟᱹᱭᱮᱫᱟ ᱟᱹᱰᱤ ᱫᱤᱱ ᱨᱮᱱᱟᱜ ᱛᱚ᱾
ᱦᱩᱸ ᱦᱩᱸ ᱦᱩᱸ,
ᱛᱚᱵᱮ ᱢᱟᱨᱥᱟᱞᱚᱜ ᱛᱟᱦᱮᱸᱫ ᱢᱟᱱᱮ ᱯᱟᱲᱦᱟᱣ ᱟᱹᱰᱤ ᱪᱮᱦᱨᱟ ᱜᱟᱱᱚᱜ ᱛᱟᱦᱮᱸᱼᱟ᱾
ᱚ,
ᱦᱩᱸ,
ᱚ ᱴᱷᱤᱠ ᱜᱮ ᱢᱟᱨᱥᱟᱞᱚᱜᱼᱚ ᱦᱚᱭ ᱦᱚᱭ ᱚᱱᱟ ᱫᱚ, ᱵᱟᱹᱞᱤᱧ ᱵᱟᱹᱞᱤᱧ ᱚᱝᱠᱚ ᱢᱟᱱᱮ ᱚᱱᱟ ᱫᱚ ᱵᱟᱹᱞᱤᱧ ᱵᱮᱵᱚᱦᱟᱨ ᱫᱚ ᱚᱱᱟ ᱠᱚᱫᱚ᱾
ᱚ ᱵᱷᱟᱜᱮ ᱜᱮ᱾
ᱫᱚ ᱚᱱᱰᱚ ᱵᱟᱝ ᱛᱟᱦᱮᱸ ᱠᱟᱱᱟ᱾
ᱚ ᱦᱩᱸ᱾
ᱳᱭ ᱰᱤᱵᱟᱹ ᱠᱟᱹᱴᱤᱡ ᱠᱟᱹᱴᱤᱡ ᱞᱤᱧ ᱧᱮᱞ ᱠᱟᱫᱟ᱾
ᱚ,
ᱰᱤᱵᱟᱹ᱾
ᱚ, ᱳᱸᱭ ᱰᱤᱵᱟᱹ ᱫᱚ ᱦᱟᱱᱮ ᱯᱷᱟᱸᱠᱟ ᱜᱮᱛᱚ ᱟᱫᱚ ᱦᱚᱭᱛᱚ ᱦᱚᱭ ᱠᱮᱫᱟᱭ ᱤᱲᱤᱡ ᱜᱚᱫ ᱮᱱᱟ᱾
ᱦᱩᱸ ᱦᱩᱸ ᱚᱱᱟ ᱠᱚᱫᱚ ᱵᱟᱝ ᱤᱲᱤᱡᱚᱜᱟ ᱦᱚᱭ ᱥᱮ? ᱚᱸ,
ᱡᱟᱦᱟᱸᱛᱤᱥ ᱛᱟᱦᱚᱞᱮ ᱚᱲᱟᱜ ᱦᱮᱡ ᱞᱟᱹᱜᱤᱫᱼᱮᱢ ᱨᱟᱜ ᱵᱟᱲᱟ ᱠᱟᱫᱟ?
ᱦᱩᱸ,
ᱟᱹᱰᱤ ᱵᱟᱨ ᱟᱹᱰᱤ ᱟᱹᱰᱤ ᱵᱟᱨ, ᱢᱟᱱᱮ ᱯᱳᱭᱞᱳ ᱯᱳᱭᱞᱳ ᱡᱚᱠᱷᱚᱡ ᱢᱟᱱᱮ ᱩᱱᱫᱚ ᱥᱚᱯᱛᱟ ᱥᱚᱯᱛᱟ ᱪᱟᱞᱟᱜ ᱠᱟᱱ ᱛᱚᱠᱷᱚᱱ ᱫᱚ ᱯᱚᱛᱤ ᱫᱤᱱ ᱯᱩᱨᱟᱹ ᱥᱟᱲᱤᱨᱤᱧ ᱚᱨ ᱠᱟᱜᱤᱧ᱾
ᱵᱟᱵᱟ ᱨᱮ, ᱦᱮᱸ ᱚᱝᱠᱟᱜᱮ᱾ ᱤᱧ ᱫᱚ ᱢᱟᱱᱮ ᱮᱸ ᱤᱧ ᱫᱚ ᱢᱟᱱᱮ ᱚᱲᱟᱜ ᱦᱮᱡ ᱞᱟᱹᱜᱤᱫ ᱫᱚ ᱵᱟᱹᱧ ᱨᱟᱜ ᱠᱟᱫᱟ, ᱛᱚᱵᱮ ᱡᱩᱫᱤ ᱚᱲᱟᱜ ᱤᱧ ᱦᱮᱡ ᱠᱟᱱᱟ, ᱟᱫᱚ ᱪᱟᱞᱟᱜ ᱫᱚ ᱵᱟᱝ ᱥᱟᱱᱟ ᱛᱟᱦᱮᱸᱫ᱾ ᱩᱱᱮ ᱛᱚᱠᱷᱚᱱ ᱫᱚ ᱫᱟᱹᱲ ᱠᱟᱜ ᱛᱟᱦᱮᱱᱤᱧ ᱢᱟᱱᱮ ᱚᱲᱟᱜ ᱠᱷᱚᱱᱟᱜ ᱯᱟᱸᱡᱟᱸᱛᱮ ᱵᱟᱠᱚ ᱧᱟᱢᱤᱧ ᱛᱟᱦᱮᱜ ᱡᱩᱫᱤ ᱵᱟᱝ ᱪᱟᱞᱟᱜ ᱥᱟᱱᱟᱹᱧᱟ᱾
ᱟᱫᱚ ᱚᱠᱟᱥᱮᱜ ᱵᱤᱱ ᱫᱟᱹᱲᱠᱟᱜ ᱠᱟᱱ ᱛᱟᱸᱦᱮᱸ?
ᱦᱟᱱᱛᱮ ᱱᱟᱱᱛᱮ ᱚᱠᱟ ᱠᱚᱨᱮ ᱪᱚ,
ᱚᱸ,
ᱫᱟᱞ ᱦᱚᱧ ᱡᱚᱢ ᱵᱟᱲᱟᱠᱟᱜ ᱜᱮᱭᱟ ᱟᱹᱰᱤ ᱵᱟᱨ, ᱫᱟᱹᱲ ᱠᱷᱟᱹᱛᱤᱨ᱾ ᱦᱮᱸ,
ᱤᱭᱟᱹ ᱫᱟᱹᱲ ᱫᱚ ᱵᱟᱝ ᱫᱟᱹᱲ ᱦᱳᱭ ᱠᱟᱱᱟ ᱠᱤᱱᱛᱩ ᱵᱟᱝ ᱦᱮᱡ ᱵᱩᱡᱷᱟᱹᱣ-ᱟ᱾ ᱟᱫᱚ ᱢᱮᱱ ᱦᱚᱛᱚ ᱵᱟᱞᱤᱧ ᱢᱮᱱ ᱫᱟᱲᱮᱭᱟ ᱠᱚᱣᱟ ᱡᱮ ᱵᱟᱝ ᱞᱤᱧ ᱪᱟᱜ-ᱟ ᱵᱟᱹᱧ ᱪᱟᱞᱟᱜ-ᱟ ᱵᱚᱞᱮ᱾
ᱚᱝᱠᱟ ᱠᱟᱛᱮ ᱜᱮ ᱦᱤᱡᱩᱜ ᱦᱤᱞᱚᱜ ᱦᱚᱸ ᱠᱤᱱᱛᱩ ᱡᱮ ᱫᱚᱢᱮ ᱫᱚᱠᱚ ᱦᱤᱡᱩᱜ-ᱟ ᱠᱷᱟᱹᱯᱟᱹᱨᱤ ᱾
ᱪᱮᱜ ᱪᱚᱝ?
ᱪᱮᱜ ᱞᱤᱧ ᱢᱮᱱᱟ?
ᱦᱮᱸ ᱡᱟᱦᱟᱸᱨᱤᱧ ᱛᱟᱦᱮᱱ ᱛᱮ ᱚᱸᱰᱮ ᱠᱷᱚᱡ ᱫᱚ ᱡᱮ ᱨᱟᱜ ᱥᱮ ᱪᱮᱫ ᱫᱟᱹᱲ ᱵᱟᱲᱟ ᱢᱟᱱᱮ ᱚᱲᱟᱜ ᱤᱧ ᱠᱮᱫᱟ ᱚᱱᱠᱟ ᱫᱚ ᱵᱟᱝ, ᱠᱤᱱᱛᱩ ᱚᱲᱟᱜ ᱦᱮᱡ ᱠᱟᱛᱮᱫ ᱫᱚ ᱥᱟᱱᱟᱣᱟ ᱩᱱᱫᱚ᱾
ᱦᱚᱸ ᱦᱚᱸ
ᱟᱹᱞᱤᱧ ᱫᱟᱹᱲ ᱫᱚ ᱵᱟᱝ ᱠᱤᱱᱛᱩ ᱡᱮ ᱨᱟᱜ ᱫᱚᱞᱤᱧ ᱨᱟᱜ ᱠᱟᱫᱟ ᱟᱰᱤᱵᱟᱨ᱾
ᱟᱪᱪᱷᱟ ᱟᱪᱪᱷᱟ ᱵᱷᱟᱜᱮ ᱜᱮ, ᱟᱨ ᱢᱤᱫᱴᱟᱝ ᱢᱚᱡᱟ ᱧᱟᱢ ᱠᱟᱛᱮ ᱢᱟᱱᱮ ᱟᱹᱰᱤ